ᱡᱚᱦᱟᱨ ᱜᱮ ᱜᱚᱢᱠᱮ
ᱦᱮᱞᱳᱣ
ᱦᱮᱞᱳᱣ
ᱡᱚᱦᱟᱨ ᱜᱮ ᱜᱚᱢᱠᱮ
ᱦᱮᱸ ᱡᱚᱦᱟᱨ ᱜᱮ ᱡᱚᱦᱟᱨ ᱜᱮ, ᱛᱟᱨᱯᱚᱨ ᱱᱟᱯᱟᱭ ᱵᱟᱲᱟ ᱜᱮᱛᱚ? ᱦᱮᱸ ᱱᱟᱯᱟᱭ ᱜᱤᱭ ᱱᱤᱛᱚᱜ ᱫᱚ᱾ ᱚ ᱟ--ᱪᱷᱟ᱾ ᱦᱩᱼᱼ
ᱮᱵᱚᱨ ᱪᱮᱫ
ᱮᱩᱸᱼ ᱠᱟᱢᱤ ᱫᱚ ᱥᱮᱨᱚᱠᱚᱢ ᱫᱚ ᱱᱤᱛᱚᱜ ᱫᱚ ᱪᱮᱫ ᱦᱚᱸ ᱵᱟᱝ ᱱᱚᱜᱼᱚᱭ ᱱᱤᱛᱚᱜ ᱫᱚ ᱪᱟᱥ ᱟᱵᱟᱫ ᱠᱚ ᱜᱮ᱾
ᱩᱸᱻ ᱟᱫ ᱪᱮᱫ?
ᱦᱩᱸ ᱦᱮᱜ᱾
ᱯᱩᱨᱟᱹᱣ ᱵᱟᱲᱟ ᱠᱮᱫᱟ ᱯᱮ ᱥᱮ ᱱᱚᱜᱚᱭ ᱦᱩᱭ ᱠᱟᱱᱟ᱾
ᱦᱮᱸ ᱢᱩᱴᱟᱢᱩᱴᱤ ᱱᱚᱜᱼᱚᱭ ᱥᱟᱨᱫᱤ ᱦᱩᱭ ᱟᱠᱟᱱᱟ ᱱᱤᱛᱚᱜ ᱫᱚ, ᱱᱤᱛᱚᱜ ᱥᱟᱹᱨᱫᱤ ᱨᱚᱦᱚᱭ ᱪᱟᱞᱟᱜ ᱠᱟᱱᱟ।
ᱚ।
ᱟᱯᱮ ᱚᱱᱛᱮ ᱫᱚ ᱪᱮᱫ ᱞᱮᱠᱟ?
ᱱᱚᱛᱮ ᱦᱚᱸ ᱚᱱᱠᱟ ᱜᱮ। ᱱᱚᱜᱼᱚᱭ ᱮᱦᱚᱵ ᱦᱩᱭᱩ ᱟᱠᱟᱱᱟ। ᱞᱟᱦᱟ ᱛᱮᱫᱚ ᱵᱟᱭ ᱫᱟᱜ ᱧᱚᱜ ᱠᱟᱫᱟᱭ ᱥᱮ।
ᱟᱪᱷᱟ ᱦᱮᱸ ᱦᱮᱸ।
ᱱᱚᱜᱼᱚᱭ ᱢᱤᱫ ᱥᱚᱯᱛᱟᱦᱚ ᱜᱟᱱ ᱦᱩᱭ ᱮᱱᱟ।
ᱚ ᱦᱮᱸ ᱛᱚ। ᱟᱫᱚ ᱢᱮᱱᱟᱞᱤᱧ ᱟᱪᱷᱟ ᱱᱚᱜᱼᱚ ᱱᱟ ᱡᱟᱦᱟᱸ ᱼᱼ ᱢᱟᱱᱮ ᱯᱷᱳᱱ, ᱯᱷᱳᱱ ᱛᱤᱱᱟᱹᱜᱴᱟ ᱵᱮᱥ ᱥᱮ ᱵᱟᱹᱲᱤᱡ ᱵᱮᱱ ᱢᱚᱱᱮᱭᱟ ᱟᱵᱮᱱ? ᱚᱱᱟ ᱢᱳᱵᱟᱭᱤᱞ ᱯᱷᱳᱱ, ᱡᱟᱦᱟᱸᱛᱮ ᱱᱤᱛᱚᱜ ᱟᱞᱟᱝ ᱦᱚᱸ ᱢᱚᱱᱮ ᱠᱟᱜ ᱢᱮ ᱞᱟᱝ ᱜᱚᱞᱯᱚᱜ ᱠᱟᱱᱟ। ᱢᱮᱱᱫᱟᱞᱤᱧ ᱡᱮ ᱱᱚᱜᱼᱚᱭ ᱡᱟᱦᱟᱸ ᱯᱷᱳᱱ ᱵᱚᱱ ᱵᱮᱵᱚᱦᱟᱨᱮᱫ ᱼᱼ ᱢᱳᱵᱟᱭᱤᱞ ᱯᱷᱳᱱ, ᱟᱸᱡᱚᱢᱮᱜᱼᱟ ᱵᱮᱱ?
ᱦᱮᱸ ᱟᱨ ᱱᱚᱣᱟ ᱛᱤᱱᱟᱹᱜ ᱜᱟᱱ ᱵᱮᱥ, ᱥᱮ ᱵᱟᱹᱲᱤᱡ, ᱥᱮ ᱪᱮᱫ ᱞᱮᱠᱟ ᱵᱮᱱ ᱢᱚᱱᱮᱭᱟ ᱟᱵᱮᱱ?
ᱛᱚ ᱵᱟᱞᱤᱧ ᱼᱼ
ᱦᱮᱸ।
ᱦᱮᱸ, ᱥᱮ ᱪᱮᱫ ᱟᱵᱮᱱ ᱵᱮᱱ ᱢᱚᱱᱮ ᱮᱫᱟ?
ᱦᱮᱸ, ᱵᱟᱹᱲᱤᱡ ᱫᱚ ᱼᱼ ᱵᱟᱹᱲᱤᱡ ᱫᱚ ᱵᱟᱝ ᱠᱟᱱ ᱜᱮᱭᱟ। ᱠᱟᱨᱚᱱ ᱢᱳᱵᱟᱭᱤᱞ ᱯᱷᱳᱱ ᱢᱟᱱᱮ ᱦᱚᱛᱮᱡ ᱛᱮᱜᱮ ᱛᱮᱦᱮᱧ ᱦᱚᱳᱭᱛᱳ ᱼᱼ ᱟᱵᱚ ᱥᱟᱺᱜᱤᱧ ᱨᱮᱱ ᱦᱚᱲ ᱠᱚ ᱥᱟᱶ ᱦᱚᱸ ᱢᱟᱱᱮ ᱼᱼ ᱢᱤᱫᱴᱤᱱ ᱢᱟᱱᱮ ᱱᱤᱡᱮᱱ ᱯᱮᱲᱟ ᱢᱮᱱᱵᱮᱱ, ᱵᱚᱭᱦᱟ ᱢᱮᱱᱵᱮᱱ, ᱜᱟᱛᱮ ᱢᱮᱱ ᱵᱮᱱ ᱡᱚᱛ ᱼᱼ ᱡᱚᱛᱚ ᱦᱚᱲ ᱥᱟᱶᱜᱮ ᱢᱳᱴᱟᱢᱩᱴᱤ ᱢᱤᱫᱴᱤᱱ ᱨᱚᱲ ᱜᱚᱞᱯᱷᱚ ᱥᱮ ᱧᱮᱞ ᱦᱚᱸ ᱧᱮᱞ ᱜᱟᱱᱚᱜ ᱠᱟᱱ ᱜᱮᱭᱟ। ᱟᱨ ᱡᱩᱫᱤ ᱴᱷᱤᱠᱼ ᱴᱷᱟᱠ ᱥᱚᱢᱚᱭ ᱴᱷᱤᱠᱼ ᱴᱷᱟᱠ ᱡᱟᱭᱜᱟ ᱨᱮ ᱡᱩᱫᱤ ᱠᱟᱹᱢᱤ ᱨᱮᱵᱚᱱ ᱞᱟᱜᱟᱣᱟ, ᱛᱟᱦᱟᱞᱮ ᱠᱷᱟᱱ ᱫᱚᱞᱤᱧ ᱢᱮᱱᱟ ᱟᱹᱰᱤ ᱜᱮ ᱵᱷᱟᱹᱞᱤᱭᱟ।
ᱟᱨ ᱵᱟᱝᱠᱷᱟᱱ ᱫᱚ ᱱᱤᱛᱚᱜ ᱫᱚ ᱵᱮᱥᱤᱨ ᱵᱷᱟᱜᱽ ᱜᱮᱛᱚ ᱧᱮᱞᱚᱜᱚᱜ ᱠᱟᱱᱟ। ᱦᱮᱸ, ᱟᱨ ᱱᱤᱛᱚᱜ ᱫᱚ ᱵᱮᱥᱤᱨ ᱵᱷᱟᱜᱽ ᱜᱮ ᱧᱮᱞᱚᱜ ᱠᱟᱱᱟ ᱠᱟᱹᱴᱤᱡ ᱼᱼ ᱠᱟᱹᱴᱤᱡ ᱦᱩᱰᱤᱧ ᱜᱤᱫᱽᱨᱟᱹ ᱠᱚ ᱦᱚᱸ ᱥᱮ ᱼᱼ ᱚ ᱢᱟᱱᱮ ᱢᱳᱵᱟᱭᱤᱞ ᱫᱚ ᱮᱴᱟᱜ ᱨᱚᱠᱚᱢ ᱠᱚ ᱵᱮᱵᱚᱦᱟᱨᱮᱫᱟ।
ᱦᱮᱸ ᱚᱱᱟ ᱢᱟ ᱠᱟᱱ ᱜᱮᱭᱟ। ᱚᱱᱟ ᱫᱚ ᱵᱮᱵᱚᱦᱟᱨ ᱴᱷᱮᱡ ᱠᱟᱱᱟ ᱯᱷᱮᱰ। ᱟᱥᱚᱞ ᱠᱟᱛᱷᱟ ᱦᱩᱭᱩᱜ ᱠᱟᱱᱟ ᱦᱩᱭ ᱼᱼ
ᱦᱮᱸ ᱦᱮᱸ। ᱡᱟᱦᱟᱸᱭ ᱡᱟᱦᱟᱸ ᱛᱮᱵᱚᱱ ᱵᱮᱵᱚᱦᱟᱨᱟ,
ᱦᱮᱸ। ᱛᱟᱦᱟᱞᱮ ᱟᱢ ᱛᱮ ᱫᱚ ᱚᱱᱟ ᱢᱳᱵᱟᱭᱤᱞ ᱫᱚᱦᱚ ᱦᱚᱴᱚᱣᱟᱭ ᱦᱩᱭᱩᱜ ᱛᱟᱢᱟ।
ᱦᱮᱸ ᱦᱮᱸ।
ᱢᱟᱱᱮ ᱚᱱᱟ ᱵᱟᱫ ᱠᱟᱛᱮ ᱫᱚ ᱮᱴᱟᱜ ᱜᱮ ᱼᱼ ᱵᱟᱭ ᱵᱟᱰᱟᱭᱟ ᱡᱮ, ᱦᱮᱸ ᱛᱟᱦᱟᱞᱮ ᱯᱟᱨᱚᱢ
ᱦᱳᱭ। ᱟᱨ ᱪᱮᱫ ᱞᱮᱠᱟ ᱠᱟᱹᱴᱤᱡ ᱢᱟᱱᱮ ᱵᱮᱥ ᱪᱮᱦᱨᱟ ᱨᱚᱲ ᱛᱮᱫ ᱵᱟᱝ ᱟᱸᱡᱚᱢᱚᱜ ᱠᱟᱱ ᱛᱟᱵᱮᱱᱟ।
ᱢᱮᱱᱫᱟᱞᱤᱧ ᱠᱟᱹᱴᱤᱡ
ᱦᱮᱸ ᱦᱮᱸ ᱦᱮᱸ ᱵᱟᱝᱠᱷᱟᱱ ᱛᱚ ᱱᱚᱜᱼᱚᱭ ᱛᱚ ᱢᱳᱵᱟᱭᱤᱞ ᱼᱼ ᱢᱳᱚᱵᱟᱭᱤᱞ ᱫᱚ ᱢᱟᱱᱮ, ᱡᱚᱛᱚ ᱨᱚᱠᱚᱢᱟᱜ ᱠᱟᱹᱢᱤ ᱨᱮᱜᱮ ᱛᱚ ᱼᱼ ᱟᱡᱟᱜ ᱠᱟᱱᱟ ᱡᱟᱦᱟᱸ ᱱᱤᱛᱚᱜ ᱢᱚᱱᱮ ᱠᱟᱜ ᱵᱮᱱ ᱱᱚᱜᱼᱚᱭ ᱠᱚᱞᱮᱡᱽ ᱮᱰᱢᱤᱥᱮᱱ ᱠᱚ, ᱥᱮ ᱡᱟᱦᱟᱱᱟᱜ ᱱᱚᱣᱟᱜ ᱪᱟ ᱼᱼ ᱪᱟᱹᱠᱨᱤ ᱯᱚᱨᱤᱠᱷᱟ ᱨᱮᱱᱟᱜ ᱯᱷᱨᱚᱢ ᱯᱷᱤᱞᱟᱯ ᱠᱚ ᱢᱳᱵᱟᱭᱤᱞ ᱛᱮᱦᱚᱸ ᱦᱩᱭᱩᱜ ᱠᱟᱱ ᱜᱮᱭᱟ᱾ ᱚᱸ ᱥᱮ ᱡᱟᱦᱟᱸ ᱯᱟᱲᱦᱟᱶ ᱦᱚᱸ ᱢᱳᱵᱟᱭᱤᱞᱼᱼ ᱠᱷᱚᱱᱟᱜ ᱦᱩᱭᱩᱜ ᱠᱟᱱ ᱜᱮᱭᱟ ᱱᱚᱣᱟ ᱠᱚ ᱫᱤᱠ ᱫᱤᱭᱮ ᱢᱳᱵᱟᱭᱤᱞ ᱫᱚ ᱵᱷᱟᱞᱤ ᱢᱟᱱᱮ ᱥᱩᱵᱤᱫᱟ ᱠᱟᱱ, ᱛᱟᱵᱚᱱᱟ ᱟᱵᱚ ᱞᱮᱠᱟᱱ ᱢᱤᱫᱴᱤᱱ ᱥᱮ ᱵᱤᱥᱮᱥ ᱠᱟᱭᱛᱮ ᱡᱟᱦᱟᱸᱭ ᱠᱚᱫᱚᱼᱼ ᱠᱟᱹᱴᱤᱡ ᱢᱤᱰᱤᱞ ᱯᱷᱮᱢᱮᱞᱤ ᱧᱚᱜ ᱨᱮᱱ ᱢᱮᱱᱟᱜ ᱠᱚᱣᱟ ᱠᱟᱹᱴᱤᱪ ᱢᱤᱰᱤᱞ ᱯᱷᱮᱢᱮᱞᱤ ᱧᱳᱶ ᱨᱮᱱ ᱢᱮᱱᱟᱜ ᱠᱚᱣᱟ ᱦᱳᱭᱛᱳ ᱡᱟᱦᱟᱸ ᱞᱮᱠᱟᱛᱮ ᱢᱤᱫ ᱫᱷᱟᱣ ᱢᱳᱵᱟᱭᱤᱞ ᱠᱚ ᱡᱩᱫᱤ ᱵᱚᱱ ᱦᱟᱛᱟᱣᱮᱫᱼᱟ ᱦᱟᱛᱟᱣᱮᱫᱼᱟ ᱱᱚᱰᱮ ᱠᱷᱚᱱᱟᱜ ᱩᱱᱤ ᱠᱤᱱ ᱫᱚ ᱯᱟᱲᱦᱟᱣ ᱦᱚᱸᱭ ᱫᱟᱲᱮᱭᱟᱜ ᱠᱟᱱ ᱜᱮᱭᱟ᱾ ᱯᱟᱲᱦᱟᱣ ᱦᱚᱸ ᱟᱨ ᱦᱮᱸᱼᱼ ᱚᱱᱟ
ᱟᱫᱚ? ᱚᱱᱟ ᱠᱚᱫᱚ ᱴᱷᱤᱠ ᱜᱮᱭᱟ ᱱᱤᱝᱠᱟᱱ ᱦᱚᱲ ᱞᱟᱹᱜᱤᱫ ᱫᱚ ᱚᱱᱟ ᱠᱚᱫᱚ ᱴᱷᱤᱠ ᱜᱮᱭᱟ ᱚᱱᱟ ᱠᱟᱹᱴᱤᱡ ᱜᱤᱫᱽᱨᱟᱹ ᱠᱚ ᱞᱟᱹᱜᱤᱫ, ᱦᱩᱭ ᱱᱟᱜᱮ ᱢᱤᱫ ᱴᱮᱱ ᱮᱴᱟᱜ ᱧᱚᱜ ᱜᱮᱭᱟ ᱟᱨ ᱜᱮᱭᱟ ᱵᱟᱝ᱾
ᱦᱮᱸ ᱦᱮᱸ ᱟᱫᱚ ᱠᱟᱹᱴᱤᱡ ᱜᱤᱫᱽᱨᱟᱹ ᱠᱚᱼᱼ ᱦᱮᱸ ᱢᱟᱱᱮ ᱧᱮᱞ ᱫᱟᱞᱤᱧ ᱡᱩᱫᱤ ᱠᱟᱹᱴᱤᱡ ᱜᱤᱫᱽᱨᱟᱹ ᱦᱚᱸᱼᱼ ᱡᱩᱫᱤ ᱢᱳᱵᱟᱭᱤᱞ ᱵᱚᱱ ᱮᱢᱟ ᱠᱚᱜᱮ ᱛᱟᱦᱚᱞ ᱠᱷᱟᱱ ᱫᱚ ᱚᱱᱟ ᱵᱤᱵᱷᱤᱱᱱᱚ ᱨᱚᱠᱚᱢ ᱪᱷᱚᱲᱟ ᱤᱭᱩᱴᱩᱵᱽ ᱠᱚᱨᱮ ᱠᱚᱼᱼ ᱮᱢ ᱜᱮᱭᱟ ᱛᱚ ᱟᱛᱚ ᱱᱚᱜᱟ ᱠᱚ ᱪᱷᱚᱲᱟ ᱠᱚ ᱡᱩᱫᱤ ᱵᱚᱱ ᱟᱸᱡᱚᱢ ᱦᱚᱪᱚ ᱠᱚᱣᱟ᱾ ᱥᱮᱵᱚᱱ ᱤᱭᱟᱹ ᱠᱚᱣᱟ ᱛᱟᱦᱚᱞᱮ ᱠᱷᱟᱱ ᱫᱚᱭ ᱩᱱᱠᱩ ᱫᱚᱠᱚ᱾ ᱢᱮᱱᱟᱠᱚ ᱵᱟᱝ ᱱᱚᱣᱟ ᱫᱚ ᱯᱟᱲᱦᱟᱜ ᱞᱟᱹᱜᱤᱫ ᱠᱟᱱᱟ ᱛᱟᱦᱚᱞᱮ ᱯᱟᱲᱦᱟᱜ ᱨᱮᱠᱚ ᱵᱮᱵᱚᱦᱟᱨᱟ ᱩᱱ ᱫᱚ᱾
ᱚᱱᱟ ᱜᱮ ᱛᱚ ᱞᱤᱧ ᱢᱮᱱᱫᱟ ᱜᱚᱢᱠᱮ ᱟᱹᱰᱤ ᱵᱮᱚᱜᱚᱦ ᱦᱚᱲ ᱵᱚᱱ ᱥᱮᱬᱟ ᱟ ᱠᱚᱣᱟ
ᱦᱮᱸ ᱦᱮᱸ᱾
ᱠᱚ ᱱᱟᱥᱮᱱᱟᱜ ᱨᱟᱜ ᱠᱮᱫᱟᱭ ᱟᱢ ᱫᱚ ᱵᱟᱢ ᱢᱮᱱᱟ ᱱᱟᱥᱮᱱᱟᱜ ᱪᱷᱚᱲᱟ ᱥᱮ ᱯᱟᱲᱦᱟᱣᱼᱼ ᱦᱮᱧ ᱪᱟᱞᱩ ᱵᱟᱲᱟᱭ ᱜᱮ᱾ ᱟᱢ ᱢᱮᱱᱟᱢ ᱜᱟᱹᱰᱤᱭᱟᱜ ᱠᱟᱴᱷᱟ ᱠᱷᱚᱱᱤᱧ ᱪᱟᱹᱞᱩᱟᱭ ᱠᱚ
ᱦᱮᱸ᱾
ᱟ ᱦᱚᱲ ᱫᱚ ᱵᱟᱝᱠᱚ ᱥᱮᱬᱟ ᱟᱵᱚᱱ ᱠᱟᱱᱟ᱾
ᱥ ᱟ ᱦᱚᱸ᱾
ᱦᱮᱸ ᱠᱮᱱᱛᱩ ᱢᱳ ᱵᱟᱭᱤᱞ ᱫᱚ ᱠᱟᱹᱢᱤ ᱥᱮᱪ ᱠᱚ ᱵᱷᱟᱜᱮ ᱚᱸ ᱰᱩᱱ
ᱦᱮᱸ ᱦᱮᱸ ᱮᱠᱫᱚᱢ ᱮᱠᱫᱚᱢ᱾ ᱟᱨ ᱵᱟᱝᱠᱷᱟᱱ ᱢᱟᱛᱚ ᱢᱮᱱ ᱜᱟᱱᱚᱜᱼᱟ ᱡᱩᱫᱤ ᱦᱮᱸ ᱢᱟᱱᱮ ᱠᱚᱢᱯᱤᱭᱩᱴᱟᱨ ᱜᱮ ᱛᱚ ᱢᱳᱵᱟᱭᱤᱞ ᱨᱮᱱᱟᱜ ᱠᱟ. ᱢᱤ ᱦᱚᱸ ᱢᱮᱱᱟᱜ ᱜᱮᱭᱟ᱾ ᱮᱢᱚᱱ ᱡᱤᱱᱤᱥ ᱵᱟᱹᱱᱩᱜᱼᱟ ᱡᱟᱸᱦᱟᱸ ᱫᱚ ᱢᱳᱵᱟᱭᱤᱞ ᱛᱮᱦᱚᱸ ᱵᱟᱝ ᱜᱟᱱᱚᱜᱼᱟ ᱢᱮᱱᱛᱮ ᱫᱚ᱾ ᱱᱚᱣᱟᱦᱚᱸ ᱢᱮᱱ ᱜᱟᱱᱚᱜᱼᱟ ᱠᱟᱹᱴᱤᱡ ᱦᱮᱸ ᱦᱚᱸ᱾ ᱟᱫᱚ ᱱᱚᱜᱼᱚ ᱱᱚᱝᱠᱟ ᱞᱮᱠᱟᱛᱮ ᱢᱳᱵᱟᱭᱤᱞ ᱦᱚᱸ ᱦᱮᱸ ᱦᱮᱸ᱾
ᱟᱫᱚ ᱚᱱᱮ ᱢᱳᱵᱟᱭᱤᱞ ᱫᱚ ᱟᱵᱚ ᱫᱚ ᱵᱚᱱ ᱵᱟᱰᱟᱭᱟ ᱡᱮ ᱵᱟᱝ ᱢᱵᱟᱭᱤᱞ ᱫᱚ ᱥᱮᱨᱮᱧ ᱧᱮᱞᱚᱜᱚᱜᱼᱟ ᱥᱮ ᱵᱷᱤᱰᱭᱳ ᱠᱚ ᱧᱮᱞᱚᱜᱚᱜᱼᱟ ᱱᱚᱜᱼᱟ ᱠᱷᱮᱛᱨᱮ ᱜᱮ ᱰᱷᱮᱨ ᱵᱚᱱ ᱵᱮᱵᱚᱦᱟᱨᱮᱫᱼᱟ᱾ ᱰᱷᱮᱨ ᱵᱚᱱ ᱦᱩᱭᱱᱟ ᱜᱮ ᱠᱟᱹᱴᱤᱡ ᱜᱤᱫᱽᱨᱟᱹ ᱦᱚᱸ ᱢᱤᱫ ᱴᱤ ᱥᱮᱨᱮᱧ ᱵᱚᱱ ᱪᱟᱞᱟᱣᱟᱭ ᱠᱟᱱᱟ ᱦᱤ ᱦᱚᱸ ᱛᱷᱤᱨ ᱠᱚᱜ ᱠᱟᱱᱟᱭ᱾ ᱤᱧ ᱴᱷᱮᱡ ᱜᱮ ᱠᱟᱹᱴᱤᱡ ᱠᱷᱚᱱᱟᱜ ᱜᱮ ᱵᱟᱝᱠᱷᱟᱱ ᱫᱚ
ᱚᱱ ᱚᱱᱟ ᱚᱱᱟ ᱟᱫᱚ ᱛᱟᱦᱚᱞᱮ ᱚᱱᱟ ᱜᱮᱵᱚᱱ ᱠᱟᱹᱢᱤᱭ ᱫᱟᱵᱚᱱ ᱥᱮ ᱩᱱᱤ ᱵᱚᱱ ᱧᱮᱞ ᱠᱮᱫᱮᱭᱟᱵᱚᱱ ᱛᱷᱤᱨ ᱠᱟᱱᱟ ᱦᱮᱸ᱾ ᱯᱚᱨᱮᱨ ᱟᱵᱟᱨ ᱨᱟᱜᱟ ᱠᱟᱢᱤᱭᱟ ᱵᱚᱱ ᱾
ᱦᱮᱸ ᱟᱫᱚ ᱛᱟᱦᱚᱞᱮ ᱟᱨᱚ ᱦᱟᱸᱜ ᱡᱚᱠᱷᱚᱱ ᱜᱮᱭ ᱨᱟᱜ ᱮ ᱫᱟᱭ ᱥᱮ ᱡᱟᱦᱟᱱᱟᱜ ᱜᱮ ᱦᱟᱜ ᱟᱲᱤᱭᱮᱫᱟᱭ ᱩᱱ ᱥᱚᱢᱚᱭ ᱠᱷᱟᱱ ᱜᱮ ᱟᱨᱚ ᱥᱮᱭ ᱚᱱᱟ ᱚᱱᱟ ᱜᱮᱵᱚᱱ ᱪᱟᱹᱞᱩᱭᱣᱟᱭ ᱠᱟᱱᱟ᱾
ᱦᱮᱸ ᱠᱟᱱ ᱜᱮᱭᱟ ᱚᱱᱟ ᱫᱚ ᱪᱮᱫᱟᱜ ᱵᱮᱱ ᱢᱮᱱᱟ ᱵᱮᱱ᱾
ᱦᱮᱸ᱾
ᱦᱮᱸ ᱦᱩᱸ
ᱚᱱᱟᱜᱮ ᱢᱚᱱᱮ ᱚᱱᱟ ᱞᱮᱠᱟ ᱜᱮ ᱵᱮᱥ᱾
ᱦᱮᱸ ᱦᱮᱸ᱾
ᱵᱟᱲᱠᱷᱟᱱ ᱫᱚ ᱢᱚᱴᱟᱢᱩᱴᱤ ᱵᱟᱝᱠᱷᱟᱱ ᱫᱚ ᱟᱹᱞᱤᱧ ᱫᱚᱞᱤᱧ ᱢᱮᱱᱟ ᱵᱟᱝ ᱢᱳᱵᱟᱭᱤᱞ ᱦᱚᱸ ᱵᱷᱟᱹᱞᱤᱮ ᱜᱮᱭᱟ᱾ ᱠᱟᱨᱚᱱ ᱱᱤᱛᱚᱜ ᱟᱨ ᱮᱢᱚᱱ ᱚᱲᱟᱜ ᱵᱟᱹᱱᱩᱜᱼᱟ ᱡᱟᱦᱟᱸ ᱚᱲᱟᱜ ᱨᱮᱫᱚ ᱢᱳᱵᱟᱭᱤᱞ ᱵᱟᱹᱱᱩᱜᱼᱟ ᱢᱮᱱᱛᱮ᱾ ᱡᱚᱛᱚ ᱦᱚᱲ ᱨᱮᱜᱮ ᱢᱳᱵᱟᱭᱤᱞ ᱢᱮᱱᱟᱜᱼᱟ ᱛᱟᱦᱚᱞᱮ ᱢᱳᱵᱟᱭᱤᱞ ᱨᱮᱱᱟᱜ ᱱᱤᱥᱪᱚᱭ ᱥᱮᱨᱚᱠᱚᱢ ᱞᱟᱹᱠᱛᱤᱭᱟᱱ ᱠᱟᱱ ᱦᱚᱛᱮᱡ ᱛᱮᱦᱚᱸ ᱢᱳᱵᱟᱭᱤᱞ ᱡᱚᱛᱚ ᱦᱚᱲ ᱚᱲᱟᱜ ᱨᱮᱥ ᱡᱚᱛᱚ ᱦᱚᱲᱟᱜ ᱛᱤ ᱨᱮᱜᱮ ᱢᱮᱱᱟᱜᱼᱟ᱾ ᱥᱮ ᱪᱮᱫ ᱞᱮᱠᱟ ᱵᱮᱱ ᱢᱚᱱᱮᱭᱟ?
ᱟᱸ ᱱᱮᱴᱳᱣᱟᱨᱠ ᱵᱟᱝ ᱫᱚ ᱫᱚᱢᱮ ᱰᱤᱥᱴᱟᱵᱽ ᱮᱫ ᱛᱟᱦᱮᱸ ᱱᱮᱴ ᱴᱚᱣᱟᱨᱠ ᱵᱟᱝ ᱫᱚ ᱫᱚᱢᱮᱜᱮ ᱰᱤᱥᱴᱟᱵ ᱮᱫ ᱛᱟᱵᱤᱱᱟ? ᱟᱨ ᱨᱚᱲᱜᱮ ᱴᱷᱤᱠ ᱢᱚᱛᱚ ᱵᱟᱝ ᱟᱸᱡᱚᱢᱚᱜ ᱠᱟᱱᱟ᱾
ᱟᱵᱚ ᱡᱟᱦᱟᱸ ᱞᱮᱠᱟᱭᱟ᱾
ᱦᱮᱸ᱾
ᱦᱮᱸ ᱦᱮᱸ ᱦᱮᱸ ᱦᱮᱸ᱾
ᱫᱚ ᱵᱚᱞᱮ ᱱᱮᱛᱟᱨ ᱵᱟᱹᱲᱛᱤᱜ ᱠᱟᱱ ᱜᱮᱭᱟ᱾
ᱦᱮᱸ ᱦᱮᱸ᱾
ᱠᱟᱱᱟ ᱥᱮ ᱵᱟᱝ᱾
ᱮᱠᱫᱚᱢ ᱮᱠᱫᱚᱢ᱾
ᱢᱟᱱᱮ ᱚᱱᱟ ᱵᱟᱠᱷᱟᱡ ᱫᱚ ᱟᱨ ᱪᱮᱫ ᱡᱤᱱᱤᱥ ᱜᱮ ᱵᱟᱝ ᱦᱩᱭᱩᱜᱼᱟ ᱢᱤᱫ ᱠᱟᱛᱷᱟ ᱢᱮᱱ ᱜᱚᱡᱛᱮ ᱜᱮᱞᱮ᱾
ᱦᱮᱸ ᱦᱮᱸ᱾ ᱥᱟᱱᱟᱢᱟᱜ ᱜᱮ ᱱᱚᱜᱼᱚᱭ ᱡᱮᱢᱚᱱ ᱡᱟᱦᱟᱸ ᱥᱮᱫ ᱥᱮᱱᱚᱜ ᱦᱩᱭᱩᱜ ᱠᱟᱱᱟ ᱥᱟᱺᱜᱤᱧ ᱫᱤᱥᱚᱢ ᱠᱟᱹᱢᱤ ᱵᱮᱱ ᱢᱮᱱ ᱪᱟᱭ ᱡᱟᱦᱟᱱᱟᱜ ᱜᱮ ᱯᱟᱲᱦᱟᱜ ᱵᱟᱵᱚᱫ ᱛᱮ ᱡᱟᱦᱟᱱᱟᱜ ᱜᱮ ᱴᱨᱮᱱ ᱦᱚᱸᱜ ᱦᱚᱜᱼᱰᱮ ᱠᱷᱚᱱᱟᱜ ᱵᱮᱱ ᱧᱮᱞ ᱧᱟᱢ ᱮᱫᱟ ᱚᱠᱟᱴᱟᱜ ᱴᱮᱨᱮᱱ ᱢᱮᱱᱟᱜᱼᱟ ᱚᱠᱟᱴᱟᱜ ᱴᱮᱨᱮᱱ ᱵᱷᱟᱹᱞᱤᱭᱟ ᱵᱟᱥ ᱦᱚᱸᱵᱚᱱ ᱧᱮᱞ ᱫᱟᱲᱮᱭᱟᱜᱼᱟ ᱛᱤᱨᱮ ᱛᱤᱨᱮ ᱵᱟᱥ ᱢᱮᱱᱟᱜᱼᱟ᱾ ᱢᱟᱱᱮ ᱡᱚᱛᱚ ᱨᱚᱠᱚᱢ ᱜᱮ ᱢᱚᱴᱟᱢᱩᱴᱤ ᱦᱮᱸ ᱦᱮᱸ ᱦᱮᱸ᱾
ᱦᱮᱸ,
ᱚᱱᱠᱟ ᱛᱮᱜᱮ ᱟᱫᱚ ᱚᱱᱮᱧ ᱢᱮᱱ ᱠᱮᱜ ᱞᱮᱠᱟ ᱡᱮ ᱡᱟᱦᱟᱸ ᱞᱮᱠᱟ ᱵᱚᱱ ᱵᱮᱵᱚᱦᱟᱨ ᱚᱱᱠᱟ ᱜᱮ ᱟᱵᱚ
ᱦᱳᱭ ᱦᱳᱭ ᱦᱩᱸ,
ᱵᱷᱟᱜᱤ ᱨᱮᱭᱟ ᱟᱨ ᱠᱷᱟᱨᱟᱯ
ᱦᱮᱸ ᱟᱫᱚ ᱚᱱᱟ ᱫᱚ ᱡᱚᱛᱚ ᱨᱮᱱᱟᱜ ᱜᱮᱛᱚ ᱵᱟ ᱵᱷᱟᱹᱞᱤ ᱢᱮᱱᱟᱜ ᱠᱷᱟᱱ ᱫᱚ ᱵᱟᱹᱲᱤᱡ ᱦᱚᱸ ᱢᱮᱱᱟᱜ ᱜᱮᱭᱟ᱾
ᱦᱮᱸ ᱚᱱᱟ ᱫᱚ ᱠᱟᱱ ᱜᱮᱭᱟ,
ᱦᱮᱸ ᱟᱵᱚ ᱦᱚᱲ ᱦᱚᱸᱛᱚ ᱡᱟᱦᱟᱸ ᱞᱮᱠᱟ ᱵᱚᱱ ᱵᱷᱟᱹᱞᱤᱭᱟ ᱚᱱᱠᱟ ᱵᱟᱹᱲᱤᱡ ᱦᱚᱸᱵᱚᱱ ᱵᱟᱹᱲᱤᱡ ᱜᱮᱭᱟ,
ᱦᱩᱸ ᱦᱚᱲ ᱴᱷᱮᱡ ᱜᱮᱛᱚ ᱡᱚᱛᱚ ᱠᱟᱱᱟ ᱚᱱᱟ ᱢᱳᱵᱟᱞ ᱜᱮ ᱡᱩᱫᱤ ᱢᱚᱱᱮ ᱠᱟᱜ ᱵᱮᱱ ᱡᱩᱫᱤ ᱥᱩᱫᱩ ᱫᱚᱦᱚ ᱞᱮᱠᱷᱟᱡ ᱫᱚ ᱵᱟᱝ ᱦᱩᱭᱩᱜᱼᱟ ᱥᱮ ᱦᱚᱲ ᱜᱮᱵᱚᱱ ᱪᱟᱹᱞᱩᱭᱟ ᱵᱚᱱ᱾
ᱦᱮᱸ ᱦᱮᱸ ᱮᱠᱫᱚᱢ᱾
ᱡᱩᱫᱤ ᱡᱩᱫᱤ ᱵᱟᱵᱚᱱ ᱪᱟᱹᱞᱩᱭᱟ ᱵᱚᱱ ᱛᱟᱦᱚᱞᱮ ᱵᱟᱝ ᱪᱟᱹᱞᱩᱜᱼᱟ।
ᱦᱮᱸ ᱦᱮᱸ। ᱡᱟᱭᱦᱳᱠ ᱴᱷᱤᱠ ᱜᱮᱭᱟ ᱟᱵᱮᱱ ᱟᱵᱮᱱ ᱥᱚᱸᱜᱮ ᱱᱚᱜᱼᱚᱭ ᱡᱟᱦᱟᱸ ᱛᱤᱱᱟᱹᱜ ᱜᱮ ᱦᱩᱰᱤᱧ ᱢᱟᱪᱷᱟ ᱥᱚᱢᱚᱭ ᱨᱮᱜᱮ, ᱥᱮ ᱚᱠᱛᱚ ᱨᱮ, ᱠᱟᱹᱴᱤᱡ ᱮ ᱱᱤᱭᱟᱹ ᱴᱩᱠᱩ ᱦᱚᱞᱮᱣ ᱜᱟᱞᱚᱪ ᱜᱟᱞᱢᱟᱨᱟᱣ ᱦᱩᱭᱱᱟ, ᱠᱟᱹᱴᱤᱡ ᱵᱷᱟᱹᱞᱤ ᱵᱩᱡᱽᱱᱟ। ᱡᱮ ᱦᱮᱸ ᱢᱳᱵᱟᱭᱤᱞ ᱨᱮᱱᱟᱜ ᱦᱚᱸ ᱠᱟᱹᱴᱤᱡ, ᱱᱤᱭᱟᱹ ᱦᱚᱛᱚ ᱞᱟᱝ ᱵᱩᱡᱽ ᱠᱮᱭᱟ ᱡᱮ ᱢᱳᱵᱟᱭᱤᱞ ᱫᱚ ᱥᱟᱹᱨᱤᱜᱮ ᱛᱤᱱᱟᱹᱜ ᱜᱟᱱ ᱵᱮᱥᱟ ᱥᱮ ᱵᱟᱹᱲᱤᱡᱼᱟ?
ᱦᱮᱸ, ᱚᱱᱟ ᱢᱟ ᱠᱟᱱ ᱜᱮ।
ᱦᱮᱸ ᱦᱮᱸ।
ᱚᱱᱟ ᱫᱚ ᱢᱟᱱᱮ ᱚᱱᱟ ᱜᱮᱠᱚ ᱢᱮᱱᱟᱠᱚ ᱱᱮᱛᱟᱨ ᱫᱚ ᱡᱮ ᱡᱷᱚᱛᱚ ᱡᱤᱱᱤᱥ ᱦᱮᱱᱟᱜ ᱜᱮ ᱵᱷᱟᱹᱜᱤ ᱦᱚᱸ ᱢᱮᱱᱟᱜᱼᱟ ᱵᱟᱹᱲᱤᱡ ᱦᱚᱸ ᱢᱮᱱᱟᱜᱼᱟ।
ᱦᱳᱭ ᱦᱳᱭ। ᱚᱱᱟᱜᱮ, ᱟᱨ ᱟᱯᱮ ᱫᱚᱯᱮ ᱪᱟᱥ ᱠᱚᱫᱚ ᱯᱮ ᱯᱩᱨᱟᱹ ᱪᱟᱵᱟ ᱠᱮᱜᱼᱟ?
ᱪᱟᱥ ᱟᱹᱣᱨᱤ ᱦᱚᱸᱜᱼᱚᱭ ᱠᱚᱭᱮᱠ ᱫᱤᱱ ᱠᱷᱚᱡ,
ᱦᱮᱸ ᱦᱮᱸ, ᱦᱚᱭᱛᱚ ᱢᱟ
ᱪᱤᱠᱟᱹᱱ ᱜᱮᱭᱟ ᱟᱨᱳ ᱱᱚᱝᱠᱟ ᱦᱟᱸᱜ ᱟ ᱨᱚᱯᱚᱲ ᱦᱩᱭᱩᱜ ᱜᱮᱭᱟ।
ᱦᱮᱸ।
ᱦᱮᱸ ᱦᱮᱸ, ᱦᱮᱸ ᱢᱟ ᱵᱤᱫᱟᱹᱭ ᱡᱚᱦᱟᱨ ᱦᱮᱸ ᱦᱮᱸ।